ᱦᱩᱸ
ᱚᱠᱟ ᱥᱮ ᱨᱮ ᱡᱚᱦᱟᱸᱨ ᱡᱚᱦᱟᱸᱨ
ᱮ ᱞᱟᱹᱭ ᱵᱤᱱ ᱦᱮᱸ ᱠᱤᱫᱩᱵ ᱵᱟᱲᱟ ᱦᱩᱭᱱᱟ
ᱟᱪᱪᱷᱟ ᱱᱤᱡᱮ ᱦᱚᱸ ᱠᱤᱫᱩ ᱵᱟᱲᱟ ᱦᱩᱭ ᱠᱟᱛᱮᱫ ᱱᱚᱛᱮ ᱜᱟᱰᱟ ᱥᱮᱫ ᱦᱮ ᱦᱩᱭ ᱠᱟᱱᱟ ᱯᱳᱞ ᱥᱮᱫ ᱫᱩᱲᱩᱵ ᱦᱩᱭ ᱠᱟᱱᱟ
ᱟᱪᱪᱷᱟ ᱟᱪᱪᱷᱟ
ᱜᱟᱛᱮ ᱠᱚᱜᱮ ᱯᱟᱸᱡᱟ ᱵᱟᱲᱟ ᱦᱩᱭᱩᱜ ᱠᱟᱱ ᱛᱟᱦᱮᱸᱱᱟ
ᱦᱩᱸ ᱦᱩᱸ ᱟᱪᱪᱷᱟᱻ ᱛᱟᱦᱞᱮ ᱢᱟ ᱛᱟᱦᱚᱞᱮ ᱟᱵᱮᱱ ᱤᱭᱟᱹ ᱵᱟᱨ ᱠᱟᱛᱷᱟ ᱜᱟᱱ ᱠᱩᱠᱞᱤ ᱫᱚᱦᱚᱭ ᱵᱮᱱ ᱦᱮᱸ
ᱵᱟᱨ ᱠᱟᱛᱷᱟ ᱟᱪᱪᱷᱟ ᱱᱚᱜᱼᱚᱭ ᱡᱮ ᱟᱵᱚ ᱥᱟᱱᱛᱟᱲ ᱠᱚ ᱱᱤᱛᱚᱜ ᱚᱞᱪᱤᱠᱤ ᱵᱚᱱ ᱪᱟᱹᱞᱩ ᱟᱭᱟ. ᱵᱟᱵᱚᱱ ᱯᱟᱲᱦᱟᱜ ᱠᱟᱱ ᱫᱚ ᱪᱮᱫ ᱪᱤᱠᱟᱹᱭ ᱦᱩᱭᱩᱜ-ᱟ ᱟᱨ ᱫᱚᱨᱠᱟᱨᱚᱜ-ᱟ ᱠᱟᱹᱴᱤᱡ ᱚᱞ ᱪᱤᱠᱤ ᱱᱤ ᱦᱟᱯᱳᱭ ᱦᱟᱯᱳᱭ
ᱢᱟ ᱞᱟᱹᱭ ᱵᱮᱱ
ᱚᱞ ᱪᱤᱠᱤ ᱵᱟᱨᱮ ᱛᱮ ᱠᱟᱹᱴᱤᱡ ᱵᱟᱨ ᱠᱟᱛᱷᱟ ᱵᱮᱱ ᱨᱚᱲ ᱞᱮᱠᱷᱟᱱ ᱱᱟᱯᱟᱭ ᱠᱚᱜ-ᱟ
ᱟᱪᱪᱷᱟ ᱟᱪᱪᱷᱟ ᱢᱟᱱᱮ ᱚᱞᱪᱤᱠᱤ ᱡᱟᱦᱟ ᱫᱚ ᱟᱨ ᱪᱮᱫ ᱱᱚᱜᱼᱚᱭ ᱡᱮ ᱢᱟᱱᱮ ᱟᱰᱤ ᱜᱟᱱ ᱡᱟᱭᱜᱟ ᱨᱮᱛᱚ ᱧᱮᱞᱵᱮᱱ ᱚᱞᱪᱤᱠᱤ ᱛᱚ ᱟᱹᱣᱨᱤ ᱪᱟᱹᱞᱩᱜ-ᱟ ᱵᱟᱝ ᱥᱮ ᱟᱹᱣᱨᱤ ᱠᱚ ᱥᱮ ᱟᱹᱣᱨᱤ ᱥᱮᱴᱮᱨᱚᱜ-ᱟ ᱧᱮᱞ ᱵᱮᱱ ᱱᱚᱣᱟ ᱫᱚ ᱟᱵᱚ ᱥᱟᱱᱛᱟᱲ ᱥᱚᱢᱟᱡᱽ ᱨᱮᱜᱮ ᱥᱤᱢᱤᱛᱚ ᱵᱷᱟᱵᱛᱮ ᱢᱮᱱᱟᱜ-ᱟ ᱦᱮ ᱡᱚᱫᱤᱭᱚ ᱟᱨ ᱜᱚᱴᱟ ᱡᱟᱭᱜᱟ ᱫᱚ ᱵᱟᱝ ᱯᱟᱥᱱᱟᱣ ᱫᱟ ᱩᱛᱟᱹᱨ ᱠᱟᱱᱟ ᱦᱮ ᱥᱚᱨᱠᱟᱨ ᱛᱚᱨᱚᱯᱷ ᱠᱷᱚᱱ ᱟᱹᱰᱤ ᱜᱟᱱ ᱡᱟᱭᱜᱟ ᱨᱮ ᱢᱟᱱᱮ ᱚᱱᱠᱟ ᱯᱟᱨᱢᱤᱥᱚᱱᱮ ᱧᱟᱢ ᱟᱠᱟᱫᱟ ᱵᱟᱴ
ᱦᱮᱸ
ᱦᱮ ᱟᱹᱰᱤ ᱜᱟᱱ ᱡᱟᱭᱜᱟ ᱨᱮᱜᱮ ᱚᱱᱠᱟ ᱜᱮ ᱯᱟᱨᱢᱤᱥᱚᱱ ᱵᱟᱭ ᱧᱟᱢ ᱠᱟᱫᱟ ᱥᱮ ᱯᱟᱨᱢᱤᱥᱚᱱ ᱚᱠᱟ ᱨᱮᱦᱚᱸ ᱟᱨ ᱪᱟᱜ ᱟᱹᱣᱨᱤ ᱠᱚ ᱞᱟᱹᱜᱩ ᱫᱟᱲᱮᱭᱟᱜᱼᱟ ᱦᱮᱸ ᱟᱹᱞᱤᱧᱟᱜ ᱜᱮ ᱟᱹᱞᱤᱧᱟᱜ ᱡᱟᱭᱜᱟ ᱨᱮᱜᱮ
ᱦᱮᱸ
ᱟᱞᱤᱧᱟᱜ ᱡᱟᱭᱜᱟ ᱨᱮᱜᱮ ᱡᱮᱢᱚᱱ ᱱᱚᱣᱟ ᱦᱟᱭ ᱤᱥᱠᱩᱞ ᱨᱮ ᱦᱮᱸ ᱟᱹᱞᱤᱧ ᱦᱚᱞᱤᱧ ᱯᱟᱲᱦᱟᱣ ᱛᱟᱵ ᱮᱱᱟ ᱢᱮᱱᱠᱷᱟᱱ ᱵᱟ ᱚᱞ ᱪᱤᱠᱤ ᱫᱚ ᱠᱤᱱᱛᱩ ᱞᱟᱹᱭ ᱵᱟᱲᱟᱭᱟᱠᱚ ᱡᱮ ᱟᱹᱜᱩᱭ ᱦᱩᱭᱩᱜᱼᱟ ᱵᱟᱴ ᱵᱟᱠᱚ ᱟᱹᱜᱩ ᱫᱟᱲᱮᱭᱟᱜ ᱠᱟᱱᱟ ᱟᱫᱚ ᱱᱚᱣᱟ ᱚᱞᱪᱤᱠᱤ ᱚᱞᱪᱤᱠᱤ ᱫᱚ ᱦᱩᱭᱩᱜ ᱠᱟᱱᱟ ᱟᱵᱚᱣᱟᱜ ᱛᱚ ᱢᱟᱱᱮ ᱢᱟᱛᱨᱤ ᱵᱷᱟᱥᱟ ᱢᱟᱛᱨᱤ ᱵᱷᱟᱥᱟ ᱢᱟᱱᱮ ᱪᱮᱫ? ᱥᱟᱱᱛᱟᱲ ᱠᱟᱱ ᱛᱟᱵᱚᱱᱟ ᱢᱟᱛᱨᱤ ᱵᱷᱟᱥᱟ ᱫᱚ ᱚᱞᱪᱤᱠᱤ ᱚᱞᱪᱤᱠᱤ ᱫᱚ ᱟᱵᱚ ᱫᱚ ᱤᱥᱠᱨᱤᱯᱴ ᱛᱮᱫ ᱠᱟᱱᱟ ᱟᱨ ᱪᱮᱫ ᱱᱚᱣᱟ ᱚᱞᱪᱤᱠᱤ ᱫᱚ ᱚᱞᱪᱤᱠᱤ ᱫᱚ ᱧᱮᱞ ᱟᱵᱚᱱ ᱴᱳᱴᱟᱞᱤ ᱫᱚ ᱯᱟᱥᱱᱟᱣ ᱨᱮᱱᱟᱜ ᱫᱟᱭᱤᱛᱛᱚ ᱫᱚ ᱮᱠᱢᱟᱛᱨᱚ ᱟᱵᱚᱣᱟᱜ ᱜᱮᱛᱚ ᱾ ᱮᱴᱟᱜ ᱮᱴᱟᱜ ᱥᱚᱢᱟᱡᱽ ᱨᱮᱱ ᱦᱚᱲ ᱠᱚ ᱦᱮᱡ ᱠᱟᱛᱮᱜ ᱛᱚ ᱟᱨ ᱚᱞᱪᱤᱠᱤ ᱫᱚ ᱵᱟᱭ ᱯᱟᱥᱱᱟᱣ ᱦᱚᱴᱚ ᱠᱟᱫᱟ ᱾ ᱛᱟᱢᱟᱭ ᱦᱮᱸ ᱟᱵᱚᱣᱟᱜ ᱥᱟᱱᱛᱟᱲ ᱥᱚᱢᱟᱡᱽ ᱫᱚ ᱠᱟᱹᱴᱤᱡ ᱛᱟᱭᱚᱢ ᱜᱮᱭᱟ ᱛᱚ ᱵᱩᱡᱮᱫ ᱜᱮᱭᱟ ᱵᱮᱱ ᱦᱮᱸ ᱛᱟᱭᱚᱢ ᱨᱮ ᱢᱮᱱᱟᱜ ᱦᱮᱸ ᱱᱚᱣᱟ ᱞᱟᱦᱟ ᱨᱮᱱᱟᱜ ᱫᱚ ᱢᱮᱱᱟᱜᱼᱟ ᱚᱱᱟ ᱦᱮ ᱸ ᱚᱱᱟ ᱥᱟᱞᱟᱜ ᱥᱟᱞᱟᱜ ᱛᱮ ᱟᱵᱚ ᱦᱚᱸ ᱢᱟᱱᱮ ᱚᱞᱪᱤᱠᱤ ᱫᱤᱭᱮ ᱜᱮ ᱪᱮᱫ ᱯᱟᱲᱦᱟᱜ ᱦᱩᱭᱩᱜᱼᱟ ᱦᱮᱸ ᱥᱮ ᱡᱚᱛᱚ ᱡᱟᱭᱜᱟ ᱨᱮ ᱪᱤᱠᱤ ᱮᱸ ᱡᱮ ᱧᱮᱞ ᱵᱮᱱ ᱫᱚᱨᱠᱷᱟᱥᱛᱚ ᱠᱚ ᱦᱮᱸ ᱚᱞᱪᱤᱠᱤᱛᱮ ᱡᱩᱫᱤ ᱵᱮᱱ ᱚᱞᱟ ᱦᱮᱸ
ᱦᱩᱸ
ᱦᱮᱸ ᱚᱱᱟ ᱚᱱᱟ ᱦᱚᱭᱛᱚ ᱧᱮᱞ ᱟᱵᱮᱱ ᱚᱱᱟ ᱱᱟᱥᱮᱱᱟᱜ ᱟᱵᱮᱱᱟᱜ ᱫᱚᱨᱠᱷᱟᱥᱛᱚ ᱛᱮᱜᱮ ᱧᱮᱞᱟᱵᱮᱱ ᱟᱹᱰᱤ ᱜᱟᱱ ᱦᱚᱲ ᱠᱚ ᱡᱟᱣᱨᱟᱜ ᱠᱟᱱᱟ ᱡᱮ ᱚᱞᱪᱤᱠᱤᱛᱮ ᱚᱞ ᱠᱟᱫᱟ ᱪᱮᱫ ᱮ ᱚᱞ ᱠᱟᱫᱟᱭ ᱦᱮᱸ
ᱦᱮᱸ
ᱦᱚᱲᱜᱮ ᱧᱮᱞ ᱵᱤᱱ ᱟᱵᱚ ᱥᱟᱱᱛᱟᱲ ᱦᱩᱭᱩᱜ ᱦᱮᱸ ᱟᱨ ᱫᱤᱠᱩ ᱦᱩᱭᱩᱜ ᱫᱤᱠᱩ ᱢᱟᱛᱚ ᱜᱮ ᱵᱟᱠᱚ ᱵᱟᱲᱟᱭᱟ ᱟᱵᱚ ᱥᱟᱱᱛᱟᱲ ᱦᱚᱸ ᱟᱹᱰᱤ ᱜᱟᱱ ᱜᱮ ᱥᱟᱱᱛᱟᱲ ᱤᱭᱟᱹ ᱵᱟᱵᱚᱱ ᱵᱟᱲᱟᱭᱟ ᱵᱟᱴ ᱚᱞᱪᱤᱠᱤ ᱠᱟᱱ ᱛᱟᱵᱚᱱᱟ ᱟᱵᱚᱣᱟᱜ ᱚᱱᱟ ᱫᱚᱵᱚᱱ ᱵᱟᱲᱟᱭ ᱜᱮ ᱦᱩᱸ ᱟᱫᱚ ᱚᱱᱼ ᱞᱟᱹᱭᱵᱤᱱ
ᱟᱹᱞᱤᱧ ᱫᱚᱞᱤᱧ ᱢᱮᱱᱫᱟ ᱚᱞᱪᱤᱠᱤ ᱟᱵᱚ ᱵᱟᱵᱚᱱ ᱯᱟᱲᱦᱟᱣ ᱠᱟᱫᱟ ᱥᱮ ᱚᱱᱟᱛᱮ ᱪᱮᱫ ᱢᱟᱱᱮ ᱟᱹᱰᱤ ᱜᱮᱵᱚᱱ ᱟᱹᱰᱤ ᱠᱚᱢ ᱵᱚᱱ ᱵᱟᱲᱟᱭᱟ ᱟᱹᱞᱤᱧ ᱫᱚ ᱠᱟᱹᱴᱤᱡ ᱚᱞᱪᱤᱠᱤ ᱞᱤᱧ ᱯᱟᱲᱦᱟᱣ ᱧᱚᱜ ᱟᱠᱟᱫᱟ ᱱᱤᱛᱚᱜ ᱟᱹᱰᱤ ᱞᱟᱯᱷᱟᱝ ᱦᱟᱹᱵᱤᱡ ᱜᱮᱞᱤᱧ ᱯᱟᱲᱦᱟᱣ ᱧᱚᱜ ᱟᱠᱟᱫᱟ ᱾
ᱦᱮᱸ ᱦᱮᱸ
ᱚᱱᱮ ᱟᱵᱚᱣᱟᱜ ᱡᱟᱦᱟᱸ ᱱᱚᱣᱟ ᱞᱟᱠᱪᱟᱨ ᱠᱚ ᱥᱮ ᱠᱟᱹᱢᱤ ᱟᱹᱱ ᱟᱹᱨᱤ ᱾ ᱟᱹᱰᱤ ᱜᱟᱱ ᱜᱮ ᱥᱮᱬᱟᱜᱼᱟ ᱚᱸᱰᱮ ᱠᱷᱚᱱ ᱟᱨᱚ ᱡᱩᱫᱤ ᱟᱵᱚ ᱡᱩᱫᱤ ᱮᱦᱚᱵ ᱠᱷᱚᱱ ᱡᱩᱫᱤ ᱵᱚᱱ ᱯᱟᱲᱦᱟᱣ ᱫᱟᱲᱮᱭᱟᱜ ᱼᱟ ᱢᱟᱱᱮ ᱮᱦᱚᱵ ᱮᱛᱚᱦᱚᱵ ᱠᱷᱚᱱ ᱮᱠᱫᱚᱢ ᱟᱨᱚ ᱟᱹᱰᱤ ᱱᱟᱯᱟᱭ ᱼᱚᱜᱼᱟ ᱥᱮ ᱟᱵᱚᱨᱮᱱ ᱦᱟᱯᱮᱱ ᱫᱤᱱ ᱨᱮᱱ ᱞᱟᱹᱣᱲᱤᱭᱟᱹ ᱠᱚ ᱟᱹᱰᱤ ᱱᱟᱯᱟᱭ ᱛᱮᱠᱚ ᱵᱩᱡ ᱟᱹᱜᱩᱭᱟ ᱟᱵᱚᱣᱟᱜ ᱟᱹᱨᱤᱪᱟᱹᱞᱤ ᱞᱟᱠᱪᱟᱨ ᱪᱮᱫ ᱞᱮᱠ ᱼᱠᱟ ᱢᱟᱱᱮ ᱪᱮᱫ ᱪᱤᱠᱟᱹᱜᱼᱟ ᱵᱟᱝ ᱪᱤᱠᱟᱹᱜᱼᱟ ᱟᱹᱰᱤ ᱱᱟᱯᱟᱭ ᱛᱮᱠᱚ ᱵᱩᱡᱟ ᱾ ᱟᱨ ᱡᱩᱫᱤ ᱢᱟᱲᱟᱝ ᱧᱚᱜ ᱠᱟᱛᱮᱜ ᱠᱚ ᱢᱟᱱᱮ ᱚᱞᱪᱤᱠᱤ ᱥᱮᱫ ᱠᱚ ᱪᱟᱞᱟᱜᱼᱟ ᱩᱱᱫᱚ ᱠᱟᱹᱴᱤᱡ ᱦᱟᱱᱛᱮ ᱱᱟᱛᱮᱜ ᱢᱟᱱᱮ ᱦᱟᱱᱛᱮ ᱱᱟᱛᱮ ᱟᱠ ᱩᱱᱟᱹᱜ ᱵᱟᱠᱚ ᱵᱩᱡᱽ ᱫᱟᱲᱮᱭᱟᱜᱼᱟ ᱟᱨ ᱫᱤᱭᱮ ᱞᱟᱦᱟ ᱠᱷᱚᱡ ᱠᱚ ᱯᱟᱲᱦᱟᱜᱼᱟ ᱚᱱᱟ ᱠᱷᱟᱡ ᱫᱚ ᱟᱹᱰᱤ ᱢᱟᱱᱮ ᱮᱦᱚᱵ ᱠᱷᱚᱱ ᱠᱚ ᱵᱩᱡᱽ ᱤᱫᱤᱭᱟ ᱚᱱᱟᱛᱮ ᱢᱟᱱᱮ ᱟᱵᱚᱱ ᱡᱚᱛᱚ ᱦᱚᱲ ᱜᱮ ᱠᱟᱹᱴᱤᱡ ᱟᱫᱚ ᱚᱱᱟ ᱵᱩᱡᱽ ᱞᱟᱹᱠᱛᱤ ᱠᱟᱱᱟ ᱪᱮᱫ ᱞᱮᱠᱟ ᱢᱟᱱᱮ ᱮᱦᱚᱵ ᱠᱷᱚᱱ ᱥᱮ ᱡᱮᱢᱚᱱ ᱨᱮ ᱜᱮᱵᱚᱱ ᱪᱟᱞᱟᱜ ᱠᱟᱱᱟ ᱵᱟᱵᱚᱱ ᱥᱟᱢᱵᱲᱟᱣ ᱫᱟᱲᱮᱭᱟᱠᱚ ᱠᱟᱱᱟ ᱡᱮ ᱡᱟᱨᱼᱟᱜ ᱢᱚᱛ ᱛᱮᱠᱚ ᱪᱟᱞᱟᱜ ᱠᱟᱱᱟ᱾
ᱦᱮᱸ ᱦᱮᱸ ᱟᱥᱚᱞ ᱚᱞᱪᱤᱠᱤ ᱫᱚ ᱦᱩᱭᱩᱜ ᱠᱟᱱᱟ,
ᱢᱤᱫᱚᱜᱼᱟ ᱥᱮ ᱵᱟᱵᱚᱱ ᱢᱤᱫᱚᱜᱼᱟ ᱦᱟᱸᱜ ᱥᱮ ᱱᱤᱝᱠᱟᱹ ᱜᱮᱵᱚᱱ ᱛᱟᱦᱮᱱᱟ ᱦᱟᱸᱜ ᱦᱚᱞᱟ ᱢᱟᱸᱫᱷᱮᱨ ᱜᱮ ᱡᱮᱢᱚᱱ ᱡᱷᱟᱲᱜᱨᱟᱢ ᱥᱮᱫ ᱨᱮ ᱤᱭᱟᱹ ᱵᱤᱭᱮᱹᱰ ᱨᱮᱱᱟᱜ ᱦᱩᱭᱱᱟ᱾ ᱟᱭᱢᱟ ᱦᱚᱲ ᱜᱮᱠᱚ ᱪᱟᱞᱟᱣ ᱞᱮᱱ ᱜᱮᱭᱟ ᱟᱭᱢᱟ ᱦᱚᱲ ᱜᱮ ᱵᱟᱵᱚᱱ ᱵᱟᱲᱟᱭ ᱜᱮᱭᱟ ᱚᱱᱟ ᱠᱚᱨᱮ ᱦᱚᱸ ᱪᱟᱞᱟᱜ ᱞᱟᱹᱠᱛᱤ᱾ ᱠᱟᱱᱟ ᱟᱹᱰᱤ ᱜᱟᱱ ᱠᱟᱛᱷᱟ ᱠᱚ ᱚᱸᱰᱮ ᱵᱟᱲᱟᱭ ᱧᱟᱢᱚᱜᱼᱟ ᱪᱮᱫ ᱪᱤᱠᱟᱹᱜ ᱠᱟᱱᱟ ᱵᱟᱝ ᱪᱤᱠᱟᱹᱜ ᱠᱟᱱᱟ᱾
ᱵᱟᱲᱟᱭ ᱛᱟᱦᱮᱸᱱᱟᱜ ᱟᱹᱰᱤ ᱜᱟᱱ ᱜᱮ ᱡᱤᱱᱤᱥ ᱢᱮᱱᱟᱜᱼᱟ ᱡᱟᱦᱟᱸ ᱫᱚ ᱦᱚᱳᱭᱛᱚ ᱦᱮ ᱟᱵᱚ ᱵᱚᱱ ᱢᱚᱱᱮᱭᱟ ᱡᱮ ᱟᱹᱰᱤ ᱠᱤᱪᱷᱩ ᱤᱧᱤᱧ ᱵᱟᱲᱟᱭᱟ ᱵᱟᱴ, ᱩᱱᱟᱹᱜ ᱜᱟᱱ ᱫᱚ ᱦᱳᱭᱛᱳ ᱵᱟᱲᱟᱭ ᱫᱚ ᱵᱟᱹᱱᱩᱜᱼᱟ᱾
ᱦᱮᱸ ᱢᱮᱱ ᱜᱮᱵᱚᱱ ᱢᱮᱱᱟ ᱱᱤᱡᱮ ᱟᱹᱰᱤᱜᱟᱱ ᱵᱟᱲᱟᱭᱟᱹᱧ ᱵᱟᱲᱟᱭᱟᱹᱧ ᱢᱮᱱᱠᱷᱟᱱ, ᱚᱱᱠᱟ ᱫᱚ ᱵᱟᱲᱟᱭ ᱫᱚ ᱵᱟᱲᱟᱭ ᱜᱮᱭᱟ ᱢᱮᱱᱠᱷᱟᱱ ᱟᱨᱚ ᱡᱚᱛᱚ ᱵᱟᱲᱟᱭ ᱫᱚᱨᱠᱟᱨ ᱥᱮ ᱟᱨ ᱢᱤᱫ ᱦᱚᱲ ᱵᱩᱡᱷᱟᱹᱣ ᱦᱩᱭᱩᱜᱼᱟ ᱵᱟᱲᱟᱭ ᱪᱮᱭ ᱦᱩᱭᱩᱜᱼᱟ ᱛᱚᱵᱮ ᱨᱮᱥᱮ ᱵᱚᱱ ᱞᱟᱦᱟᱜᱼᱟ ᱾
ᱦᱮᱸ ᱩᱱᱤ ᱥᱮᱬᱟᱣᱟᱭ ᱦᱩᱭᱩᱜᱼᱟ ᱦᱮᱸ ᱟᱹᱞᱤᱧ ᱜᱮ ᱟᱹᱞᱤᱧ ᱦᱚᱸ ᱡᱮᱢᱚᱱ ᱩᱱᱟᱹᱜ ᱫᱚ ᱦᱳᱭᱛᱳ ᱚᱞᱪᱤᱠᱤ ᱫᱚ ᱵᱟᱹᱞᱤᱧ ᱵᱟᱲᱟᱭ ᱠᱟᱱ ᱛᱟᱦᱮᱱᱟ᱾ ᱵᱟᱴ ᱚᱞᱪᱤᱠᱤ ᱪᱮᱛᱟᱱ ᱡᱚᱠᱦᱚᱱ, ᱠᱷᱚᱱᱟᱜ ᱯᱷᱳᱠᱟᱥ ᱞᱤᱧ ᱮᱢᱟᱫᱟ ᱵᱟᱴ ᱚᱞᱪᱤᱠᱤ ᱢᱟᱱᱮ ᱟᱨ ᱪᱮᱫ ᱵᱟᱞᱤᱧ ᱥᱮᱬᱟ ᱵᱷᱳᱨ ᱢᱟᱱᱮ ᱵᱟᱹᱞᱤᱧ ᱟᱲᱟᱜ ᱞᱮᱫᱼᱟ᱾ ᱦᱩᱸ ᱚᱞᱪᱤᱠᱤ ᱦᱩᱭᱩᱜ ᱥᱮᱬᱟᱭ ᱦᱩᱭᱩᱜᱼᱟ ᱮᱠᱫᱚᱢ ᱟᱹᱞᱤᱧ ᱫᱚ ᱚᱱᱟᱛᱮ ᱞᱤᱧ ᱞᱟᱹᱭᱟ᱾ ᱢᱤᱫ ᱥᱚᱯᱛᱟᱦᱚ ᱵᱷᱤᱛᱤᱨ ᱛᱮ ᱚᱞᱪᱤᱠᱤ ᱥᱮᱬᱟ ᱥᱮᱬᱟ ᱠᱟᱛᱮᱫ ᱚᱞ,
ᱦᱮᱸ
ᱦᱮᱸ ᱚᱞ ᱠᱟᱛᱮᱫ ᱴᱳᱴᱟᱞ ᱮᱠᱫᱚᱢ ᱛᱤᱨᱤᱥᱴᱤ ᱢᱟᱱᱮ ᱛᱤᱨᱤᱥ ᱪᱚᱞᱤᱥ ᱯᱮᱡ ᱦᱮᱸ ᱢᱟᱱᱮ ᱟᱹᱞᱤᱧ ᱫᱚ ᱯᱨᱚᱡᱮᱠᱴ ᱠᱚ ᱮᱢᱟᱜ ᱞᱤᱧ ᱛᱟᱦᱮᱸᱱᱟ ᱚᱞᱪᱤᱠᱤᱛᱮ ᱴᱟᱭᱤᱯ ᱚᱞᱪᱤᱠᱤᱛᱮ ᱴᱟᱭᱤᱯ ᱠᱟᱛᱮ ᱚᱞ ᱦᱩᱭᱩᱜᱼᱟ᱾ ᱟᱹᱞᱤᱧ ᱢᱤᱫ ᱥ ᱵᱷᱤᱛᱤᱨ ᱨᱮ ᱚᱞᱪᱤᱠᱤ ᱢᱟᱱᱮ ᱯᱟᱲᱦᱟᱣ ᱯᱟᱲᱦᱟᱣ ᱫᱚᱞᱤᱧ ᱵᱟᱲᱟᱭ ᱠᱟᱱ ᱛᱟᱦᱮᱸᱱᱟ᱾ ᱦᱮᱸ ᱚᱱᱟ ᱴᱳᱴᱟᱞᱤ ᱥᱮᱬᱟ ᱚᱞ ᱥᱮᱬᱟ, ᱦᱩᱸ ᱚᱞ ᱴᱳᱴᱟᱞᱤ ᱟᱨ ᱪᱮᱫ ᱛᱤᱨᱤᱥ ᱪᱚᱞᱞᱤᱥᱴᱤ ᱯᱮᱡᱽ ᱟᱹᱞᱤᱧ ᱚᱞᱪᱤᱠᱤᱛᱮ ᱴᱟᱭᱤᱯ
ᱦᱮᱸ
ᱞᱤᱧ ᱫᱮᱠᱷᱟᱣᱟᱫ ᱠᱚᱣᱟ ᱦᱩᱸ ᱚᱱᱠᱟ ᱜᱮ ᱪᱮᱞᱮᱧᱡᱽ ᱞᱤᱧ ᱦᱟᱛᱟᱣ ᱞᱮᱫᱜᱼᱟ ᱡᱮ ᱢᱤᱫ ᱥᱚᱯᱛᱟᱦᱚ ᱵᱷᱤᱛᱤᱨ ᱛᱮ ᱱᱚᱣᱟ ᱥᱮᱬᱟ ᱠᱟᱛᱮ ᱦᱮᱸ ᱫᱚᱥ ᱠᱩᱲᱤ ᱵᱷᱤᱛᱤᱨ ᱛᱮ ᱫᱚᱥ ᱠᱩᱲᱤ ᱫᱤᱱ ᱵᱷᱤᱛᱤᱨ ᱛᱮ ᱦᱮᱡᱽ ᱠᱟᱛᱮᱧ ᱫᱮᱠᱷᱟᱣᱟᱢᱟ ᱥᱮ ᱯᱨᱚᱡᱮᱠᱴ ᱩᱫᱩᱜ ᱠᱟᱛᱮᱧ ᱫᱮᱠᱷᱟᱣᱟ ᱢᱟ ᱦᱮᱸ ᱱᱤᱡᱮᱨᱟᱜ ᱦᱚᱸ ᱫᱚᱨᱠᱟᱨ ᱛᱟᱦᱮᱸ ᱯᱞᱟᱥ ᱪᱮᱞᱮᱧᱡᱽ ᱦᱚᱸ ᱢᱤᱫᱴᱮᱱ ᱛᱟᱦᱮᱸ ᱠᱟᱱᱟ᱾
ᱟᱨ ᱡᱮ ᱱᱚᱣᱟ ᱫᱚ ᱮᱴᱟᱜ ᱮᱴᱟᱜ ᱦᱚᱲᱟᱜ ᱥᱮ ᱡᱟᱦᱟᱸᱭ ᱠᱚᱣᱟᱜ ᱫᱚ ᱵᱟᱝ ᱠᱟᱱᱟ ᱟᱵᱚᱣᱟᱜ ᱟᱭᱳ ᱟᱲᱟᱝ ᱠᱟᱱᱟ ᱱᱚᱣᱟ ᱥᱮᱬᱟ ᱛᱮᱫᱚ ᱡᱟᱹᱥᱛᱤ ᱫᱚ ᱵᱟᱭ ᱞᱟᱜᱟᱜᱼᱟ ᱡᱩᱫᱤ ᱠᱟᱹᱴᱤᱡ ᱫᱷᱮᱭᱟᱱ ᱫᱤᱭᱮ ᱵᱚ ᱠᱟᱹᱴᱤᱡ ᱵᱚᱱ ᱧᱮᱞᱟ᱾ ᱡᱚᱛᱚ ᱱᱤᱡᱮ ᱡᱟᱦᱟᱸ ᱵᱚᱱ ᱨᱚᱲ ᱠᱟᱱᱟ ᱵᱚᱱ ᱜᱚᱞᱯᱚᱜ ᱠᱟᱱᱟ ᱵᱚᱱ ᱥᱮᱛᱟ ᱟᱹᱭᱩᱵ ᱡᱟᱦᱟᱸ ᱛᱤ ᱨᱮᱜᱮ ᱤᱱᱟᱹᱜᱮ᱾ ᱟᱨ ᱠᱟᱹᱴᱤᱡ ᱚᱞ ᱩᱨᱩᱢ ᱞᱮᱠᱷᱟᱱ ᱜᱮᱛᱚ ᱦᱩᱭᱱᱟ ᱤᱱᱟᱹ ᱜᱮᱥᱮ ᱢᱟᱨᱟᱝ ᱫᱚ ᱦᱮᱸ ᱦᱮᱸ ᱛᱚ ᱵᱟᱠᱷᱟᱡ ᱡᱚᱛᱚ ᱜᱮᱵᱚᱱ ᱵᱟᱲᱟᱭᱟ ᱡᱚᱛᱚ ᱜᱮᱵᱚᱱ ᱵᱟᱲᱟᱭᱟ ᱠᱷᱟᱹᱞᱤ ᱚᱞᱛᱮ ᱩᱨᱩᱢ ᱞᱮᱠᱷᱟᱡ᱾ ᱤᱱᱟᱹᱜᱮ ᱵᱟᱥ ᱟᱨ ᱡᱮ ᱯᱟᱲᱦᱟᱣ ᱦᱚᱸ ᱮᱴᱟᱜ ᱮᱴᱟᱜ ᱮᱴᱟᱜ ᱠᱤᱪᱷᱩ ᱯᱟᱲᱦᱟᱜ ᱚᱱᱟ ᱫᱚ ᱵᱟᱝ᱾ ᱟᱵᱚ ᱡᱟᱦᱟᱸ ᱱᱚᱣᱟ, ᱵᱚᱱ ᱧᱮᱞᱞᱟᱟᱢ ᱮᱫᱟᱵᱚᱱ ᱥᱮ ᱡᱟᱦᱟᱱᱟᱜ ᱜᱮᱵᱚᱱ ᱦᱤᱥᱟᱹᱵ ᱠᱤᱛᱟᱹᱵ ᱚᱱᱟ ᱠᱚᱜᱮᱵᱚᱱ ᱯᱟᱲᱦᱟᱜᱼᱟ ᱮᱴᱟᱜ ᱠᱤᱪᱷᱩ ᱫᱚ ᱵᱟᱝ ᱥᱮ
ᱦᱮᱸ ᱦᱮᱸ ᱦᱮᱸ ᱟᱨ ᱚᱞᱪᱤᱠᱤ ᱫᱚ ᱚᱞᱪᱤ ᱪᱤᱠᱤ ᱫᱚ ᱦᱩᱭᱩᱜ ᱠᱟᱱᱟ ᱚᱞᱪᱤᱠᱤ ᱢᱟᱛᱚ ᱟᱵᱚ ᱢᱟᱛᱚ ᱯᱟᱥᱱᱟᱣ ᱢᱟᱛᱚ ᱫᱚᱨᱠᱟᱨ ᱠᱟᱱ ᱜᱮᱭᱟ ᱥᱮ ᱯᱟᱥᱱᱟᱣ᱾ ᱧᱮᱞᱸᱵᱱ ᱱᱚᱣᱟ ᱟᱵᱚ ᱫᱷᱟᱨ ᱯᱟᱥᱮ ᱟᱵᱚ ᱫᱚ ᱢᱟᱱᱮ ᱟᱵᱚ ᱫᱚ ᱵᱚᱞᱛᱮ ᱫᱚ ᱟᱹᱞᱤᱧ ᱡᱮᱢᱚᱱ ᱟᱹᱞᱤᱧ ᱫᱚ ᱯᱩᱨᱩᱞᱤᱭᱟᱹ ᱮᱞᱟᱠᱟ ᱞᱞᱤᱧ ᱯᱟᱲᱟᱜ ᱠᱟᱱᱟ᱾ ᱦᱸ ᱡᱷᱟᱲᱜᱨᱟᱢ ᱮᱞᱟᱠᱟᱟᱨᱮ ᱟᱞᱤᱧ ᱫᱚᱞᱤᱧ ᱯᱟᱲᱦᱟᱣ ᱟᱠᱟᱱᱟ ᱦᱮᱸ ᱡᱷᱟᱲᱜᱨᱟᱢ ᱟᱠᱟᱨᱮ ᱮᱛᱚ ᱡᱳᱨ ᱢᱟᱱᱮ ᱱᱚᱜᱚ ᱱᱣᱟ ᱥᱟᱱᱛᱟᱲ ᱥᱮ ᱥᱟᱱᱛᱟᱲ ᱫᱤᱠ ᱫᱤᱭᱮ ᱛᱮ ᱥᱮ ᱱᱚᱣᱟ ᱚᱞᱪᱤᱠᱤ ᱜᱮᱵᱮᱱ ᱞᱟᱹᱭ ᱦᱮᱸ ᱢᱤᱫ ᱮᱛᱚ ᱡᱚᱢ ᱢᱮᱱᱟᱜ ᱛᱟᱵᱚᱣᱟ ᱡᱷᱟᱲᱜᱨᱟᱢ ᱨᱮ ᱦᱩᱸ
ᱦᱩᱸ
ᱚᱸᱰᱮ ᱫᱚᱞᱤᱧ ᱯᱟᱲᱦᱟᱣ ᱟᱠᱟᱱᱟ ᱛᱚ ᱱᱚᱜᱼᱚᱭ ᱧᱮᱞ ᱵᱮᱱ ᱦᱚᱝᱠᱟᱜ ᱜᱮ ᱟᱹᱞᱤᱧ ᱫᱚ ᱱᱚᱜ ᱱᱚᱝᱠᱟᱱᱟᱜ ᱜᱨᱩᱨᱩᱯ ᱨᱮ ᱚᱱᱠᱟᱞᱤᱧ ᱯᱟᱲᱦᱟᱣ ᱠᱟᱱ ᱚᱱᱛᱮᱱᱟᱜ ᱜᱩᱨᱩᱵ ᱨᱮ ᱢᱮᱱᱟᱜ ᱞᱤᱧᱟ ᱫᱤᱱᱟᱹᱢ ᱫᱤᱱ ᱟᱵᱰᱮᱴ ᱦᱮᱸ ᱦᱟᱱᱟ ᱟᱱᱫᱳᱞᱚᱱ ᱱᱟᱜ ᱟᱱᱫᱳᱞᱚᱱ ᱚᱱᱟ ᱫᱚ ᱦᱩᱭᱩᱜ ᱠᱟᱱᱟ ᱪᱮᱫᱟᱜ ᱠᱚ ᱟᱱᱫᱳᱞᱚᱱ ᱫᱟᱲᱮᱭᱟᱜ ᱠᱟᱱᱟ ᱚᱱᱟ ᱫᱚ ᱥᱟᱱᱛᱟᱲᱟᱜ ᱡᱩᱢᱤᱫ ᱦᱩᱸ ᱚᱱᱟ ᱡᱩᱢᱤᱫ ᱠᱷᱟᱹᱛᱤᱨ ᱜᱮ ᱡᱩᱢᱤᱫ ᱠᱷᱟᱹᱛᱤᱨ ᱜᱮ ᱟᱨ ᱪᱮᱫ ᱟᱵᱚ ᱢᱟᱱᱮ ᱩᱱᱠᱩ ᱠᱚ ᱞᱟᱦᱟ ᱫᱟᱲᱮ ᱠᱟᱫᱟ ᱦᱮᱸ ᱚᱞᱪᱤᱠᱤ ᱠᱚ ᱞᱟᱦᱟ ᱫᱟᱲᱮ ᱠᱟᱫᱟ
ᱡᱩᱢᱤᱫ ᱜᱮᱛᱚ ᱢᱟᱨᱟᱝ ᱡᱤᱱᱤᱥ ᱛᱟᱵᱚᱱ
ᱦᱮᱸ ᱚᱱᱟᱛᱮ ᱱᱚᱜ ᱱᱚᱣᱟ ᱯᱩᱨᱩᱞᱤᱭᱟᱹ ᱥᱟᱭᱤᱰ ᱫᱚ ᱩᱱᱟᱹᱜ ᱫᱚ ᱵᱟᱝ ᱞᱟᱦᱟ ᱫᱟᱲᱮᱭᱟᱭ ᱠᱟᱱᱟ᱾ ᱦᱮᱸ ᱢᱮᱱᱠᱷᱟᱱ ᱡᱷᱟᱲᱜᱨᱟᱢ ᱫᱚ ᱟᱵᱚ ᱥᱟᱱᱛᱟᱲ ᱥᱮ ᱥᱟᱱᱛᱟᱲᱟᱜ ᱡᱤᱱᱤᱥ ᱱᱤᱭᱮ ᱟᱹᱰᱤ ᱜᱟᱱ ᱜᱮ ᱞᱟᱦᱟ ᱟᱠᱟᱱᱟ᱾ ᱦᱮᱸ ᱚᱞᱚᱜ ᱛᱟᱢ, ᱯᱟᱲᱦᱟᱜ ᱛᱟᱢ, ᱮᱱᱮᱡ, ᱥᱮᱨᱮᱧ ᱡᱟᱜ ᱜᱮᱵᱮᱱ ᱞᱟᱹᱭ ᱟᱨ ᱪᱮᱫ
ᱦᱮᱸ ᱟᱫᱚ ᱧᱮᱞ ᱢᱟᱱᱮ ᱧᱮᱞ ᱠᱟᱱᱟ ᱱᱚᱣᱟ ᱤᱭᱟᱹᱨᱮ ᱟᱵᱚᱣᱟᱜ ᱟᱭᱢᱟ ᱴᱚᱴᱷᱟ ᱨᱮᱜᱮ ᱱᱮᱛᱟᱨ ᱫᱚ ᱚᱱᱟ ᱵᱟᱸᱠᱩᱲᱟ ᱥᱟᱭᱤᱰ ᱫᱚ ᱡᱟᱦᱟᱸ ᱢᱟᱱᱮ ᱚᱞᱚᱜ ᱯᱟᱲᱦᱟᱜ ᱥᱟᱶᱛᱮ ᱮᱱᱮᱡ ᱥᱮᱨᱮᱧ ᱢᱟᱱᱮ ᱡᱟᱦᱟᱸ ᱛᱤᱱᱟᱹᱜ ᱟᱵᱚ ᱢᱟᱱᱮ ᱮᱱᱮᱡ ᱥᱮᱨᱮᱧ ᱪᱚ ᱠᱷᱮᱞᱳᱰ ᱠᱚᱨᱮᱱ ᱦᱚᱸ ᱟᱹᱰᱤ ᱛᱮᱠᱚ ᱞᱟᱦᱟ ᱟᱠᱟᱱ ᱜᱮᱭᱟ ᱢᱟᱱᱮ ᱤᱥᱠᱩᱞ ᱨᱮ ᱵᱟᱹᱱᱩᱜ ᱨᱮᱦᱚᱸ ᱱᱤᱡᱮ ᱟᱥᱨᱚᱢ ᱵᱮᱱᱟᱣ ᱠᱟᱛᱮ ᱠᱚ ᱥᱮᱬᱟ ᱟᱠᱚ ᱠᱟᱱᱟ᱾ ᱱᱤᱡᱮ ᱱᱤᱡᱮᱨᱟᱜ ᱠᱷᱚᱨᱪᱟ ᱛᱮ ᱡᱮ ᱥᱚᱨᱠᱟᱨ ᱵᱟᱭ ᱮᱢᱚᱜ ᱠᱟᱱᱟᱭ ᱤᱧ ᱫᱚ ᱵᱟᱹᱧ ᱠᱟᱹᱢᱤᱭᱟ ᱥᱚᱝᱥᱟᱨ ᱪᱤᱠᱟᱹᱛᱤᱧ ᱪᱟᱞᱟᱣ-ᱟ ᱚᱱᱠᱟ ᱫᱚ ᱵᱟᱝ ᱜᱤᱫᱟᱹᱨ ᱦᱟᱯᱮᱸᱱ ᱫᱤᱱ ᱨᱮᱱ ᱞᱟᱹᱣᱲᱤᱭᱟᱹ ᱠᱚ ᱥᱮᱬᱟ ᱦᱩᱭᱩᱜ-ᱟ ᱢᱟᱱᱮ ᱥᱮᱬᱟ ᱟᱠᱚ ᱦᱩᱭᱩᱜ-ᱟ᱾ ᱵᱟᱝᱠᱷᱟᱱ ᱫᱚ ᱱᱚᱝᱠᱟ ᱚᱱᱠᱟᱫᱚ ᱡᱚᱛᱚ ᱱᱤᱯᱩᱡ ᱪᱟᱵᱟᱜ ᱛᱟᱵᱚᱱ ᱫᱚ ᱮᱠᱫᱚᱢ ᱚᱱᱠᱟ ᱢᱤᱫᱴᱟᱝ ᱡᱟᱹᱛ ᱠᱚ ᱫᱚᱨᱠᱟᱨᱚᱜ ᱠᱟᱱᱟ᱾ ᱚᱱᱟ ᱡᱮᱢᱚᱱ ᱦᱮᱸ ᱧᱮᱞ ᱠᱟᱱᱟ ᱯᱩᱨᱩᱞᱤᱭᱟᱹ ᱥᱟᱭᱤᱰ ᱨᱮᱫᱚ ᱩᱱᱟᱹᱜ ᱫᱚ ᱵᱟᱹᱱᱩᱜ ᱜᱮᱭᱟ ᱵᱚᱞᱛᱮ ᱫᱚ ᱵᱟᱹᱱᱩᱜ ᱜᱮᱭᱟ ᱢᱟᱱᱮ ᱵᱟᱹᱱᱩᱜ ᱜᱮᱭᱟ ᱫᱚ ᱵᱟᱝᱟ ᱵᱟᱹᱱᱩᱜ ᱜᱮᱭᱟ
ᱦᱮᱸ
ᱟᱫᱚ ᱚᱱᱠᱟ ᱦᱚᱸ ᱢᱟᱱᱮ ᱡᱟᱹᱱᱤᱡ ᱡᱩᱢᱤᱫ ᱵᱟᱹᱱᱩᱜ-ᱟ ᱡᱟᱹᱱᱤᱡ ᱚᱱᱠᱟ ᱟᱵᱚ ᱟᱵᱚ ᱦᱟᱯᱲᱟᱢ ᱠᱚᱣᱟᱜ ᱥᱮ ᱟᱵᱚ ᱠᱚᱣᱟᱜ ᱱᱤᱛᱚᱜ ᱡᱩᱣᱟᱹᱱ ᱠᱚᱣᱟᱜ ᱦᱚᱸ ᱚᱱᱟᱛᱮ ᱮ ᱵᱟᱵᱚᱱ ᱟᱹᱜᱩ ᱫᱟᱲᱮ ᱠᱟᱫᱟ ᱱᱤᱛ ᱫᱷᱟᱹᱵᱤᱡ ᱛᱮ᱾ ᱟᱫᱚ ᱚᱱᱟ ᱜᱮᱛᱚ ᱟᱹᱜᱩᱜ ᱟᱥᱮ ᱵᱟᱝ ᱟᱹᱜᱩᱜ-ᱟ ᱪᱮᱫ ᱪᱤᱠᱟᱹᱜᱼᱟ ᱵᱟᱝ ᱪᱤᱠᱟᱹᱜᱼᱟ᱾
ᱧᱮᱞ ᱵᱮᱱ ᱡᱟᱦᱟᱸ ᱡᱟᱦᱟᱸ ᱴᱷᱮᱱ ᱠᱷᱚᱱ ᱜᱮᱛᱚ ᱢᱤᱫᱴᱷᱮᱱ ᱜᱮ ᱥᱤᱨᱡᱟᱹᱜ ᱠᱟᱱᱟ ᱥᱮ ᱧᱮᱞ ᱵᱮᱱ ᱛᱮᱦᱮ ᱛᱮᱦᱮᱧ ᱢᱮᱱᱟᱜᱼᱟ, ᱡᱷᱟᱲᱜᱨᱟᱢ ᱨᱮ ᱵᱟᱸᱠᱩᱲᱟ ᱨᱮ ᱢᱮᱱᱟᱜᱼᱟ, ᱦᱮᱸ ᱟᱨ ᱵᱟᱨ ᱯᱮ ᱫᱤᱱ ᱯᱚᱨᱮ ᱯᱩᱨᱩᱞᱤᱭᱟᱹ ᱨᱮ ᱵᱚᱞᱚᱜᱼᱟ᱾ᱚᱱᱟ ᱨᱮᱱᱟᱜ ᱟᱨ ᱪᱮᱫ ᱥᱤᱵᱤᱞ ᱛᱮᱫ ᱛᱚ ᱱᱤᱥ ᱪᱮᱫ ᱱᱚᱜ-ᱚᱜ ᱟᱵᱚ ᱠᱤᱪᱷᱩ ᱜᱟᱱ ᱢᱮᱱᱟᱜ ᱦᱚᱛᱚ ᱢᱮᱱᱟᱜ ᱵᱚᱱᱟ ᱦᱮᱸ
ᱦᱮᱸ
ᱡᱮ ᱤᱭᱟᱹ ᱟᱵᱚ ᱥᱟᱱᱛᱟᱲ ᱢᱮᱱᱟᱜ ᱵᱚᱱᱟ ᱟᱵᱚ ᱦᱚᱸ ᱚᱱᱟ ᱨᱮᱱᱟᱜ ᱥᱤᱵᱤᱞ ᱛᱮᱫ ᱵᱚᱱ ᱧᱟᱢᱟ ᱦᱮᱸ
ᱦᱮᱸ
ᱱᱚᱣᱟ ᱥᱤᱵᱤᱞ ᱞᱤᱧ ᱧᱟᱢ ᱟᱠᱟᱫᱟ ᱟᱵᱮᱱ ᱦᱮᱸ ᱱᱚᱣᱟ ᱠᱟᱛᱷᱟ ᱟᱸᱡᱚᱢ ᱠᱟᱛᱮ ᱟᱨᱚ ᱡᱚᱠᱷᱚᱱ ᱚᱱᱟ ᱨᱮᱱᱟᱜ ᱢᱤᱫᱴᱤᱡ ᱯᱨᱚᱵᱷᱟᱵ ᱵᱚᱞᱚᱜᱼᱟ ᱦᱮᱸ ᱯᱨᱚᱵᱷᱟᱵ ᱫᱚ ᱛᱷᱚᱲᱟᱜ ᱜᱮ ᱢᱮᱱᱟᱜᱼᱟ ᱥᱟᱱᱛᱟᱲ ᱠᱟᱱᱟ ᱵᱚᱱ ᱢᱟᱱᱮ ᱚᱴᱢᱮᱴᱤᱠ ᱱᱤᱡᱮᱨᱟᱜ ᱦᱮᱸ ᱥᱚᱢᱟᱡᱽ ᱱᱤᱭᱮ ᱥᱮ ᱡᱟᱹᱛᱤ ᱱᱤᱭᱮ ᱚᱵᱤᱭᱟᱥ ᱤᱭᱟᱹ ᱪᱮᱫ ᱤᱧ ᱞᱟᱹᱭᱟ ᱢᱤᱫᱴᱮᱱ ᱟᱵᱚᱣᱟᱜ ᱜᱚᱨᱵᱚ ᱢᱮᱱᱟᱜ ᱛᱟᱵᱚᱱᱟ᱾ ᱦᱮᱸ ᱢᱮᱱᱠᱷᱟᱱ ᱡᱟᱦᱟᱸ ᱥᱤᱠᱠᱷᱟ ᱨᱮᱱᱟᱜ ᱦᱟᱨ ᱡᱟᱦᱟᱸ ᱫᱚ ᱚᱞᱪᱤᱠᱤ ᱵᱮᱱ ᱞᱟᱹᱭᱮᱫ
ᱚᱱᱟ ᱫᱚ ᱠᱟᱹᱴᱤᱡ ᱠᱚᱢ ᱧᱚᱜ ᱜᱮᱛᱟ ᱵᱚᱱᱟ᱾
ᱦᱮᱸ ᱚᱱᱮ ᱚᱱᱟ ᱡᱤᱱᱤᱥᱴᱟᱜ ᱠᱚᱢ ᱠᱚᱢ ᱜᱮᱭᱟ ᱛᱚ ᱚᱱᱟ ᱫᱷᱟᱨᱮ ᱩᱱ ᱡᱚᱠᱷᱚᱱ ᱜᱮ ᱦᱟᱸᱜ ᱠᱚ ᱡᱚᱠᱷᱚᱱ ᱜᱮ ᱦᱟᱸᱜ ᱦᱚᱭᱛᱚ ᱰᱷᱮᱨ ᱧᱚᱜ ᱟᱨ ᱪᱮᱫ ᱯᱨᱚᱵᱷᱟᱵ ᱛᱮᱫ ᱦᱚᱭᱛ ᱯᱟᱲᱟᱜᱼᱟ ᱦᱮᱸ ᱛᱚ ᱱᱤᱥᱪᱳᱭ ᱚᱱᱟ ᱥᱤᱠᱠᱷᱤᱛ ᱛᱮᱚ ᱟᱵᱚ ᱦᱚᱸᱵᱚᱱ ᱥᱤᱠᱠᱷᱤᱛᱚᱜᱼᱟ ᱦᱮᱸ ᱱᱚᱝᱠᱟ ᱠᱟᱛᱮ ᱛᱟᱞᱟ ᱛᱟᱞᱟ ᱛᱮᱜᱮ ᱱᱤᱛᱚᱜ ᱫᱚ ᱥᱟᱵ ᱠᱟᱜ ᱵᱤᱱ ᱱᱚᱣᱟ ᱫᱚ ᱰᱤᱡᱤᱴᱮᱞ ᱡᱩᱜᱽ ᱦᱮᱸ ᱫᱤᱱᱟᱹᱢ ᱦᱤᱞᱚᱜ ᱚᱱᱠᱟᱱᱟᱜ ᱜᱨᱩᱯ ᱨᱮ ᱫᱤᱱᱟᱹᱢ ᱫᱤᱱ ᱟᱯᱰᱮᱴ ᱧᱟᱢᱚᱜᱼᱟ᱾ ᱦᱮᱸ ᱮᱭ ᱱᱚᱣᱟ ᱦᱩᱭᱩᱜ ᱠᱟᱱᱟ ᱦᱟᱱᱟ ᱦᱩᱭᱩᱜ ᱠᱟᱱᱟ ᱥᱟᱱᱛᱟᱲᱟᱜ ᱚᱢᱩᱠ ᱛᱩᱥᱩᱠ ᱱᱚᱝᱠᱟ ᱱᱟᱜ ᱡᱟᱭᱜᱟ ᱨᱮ ᱥᱮ ᱯᱮᱨᱮᱡ ᱞᱮᱱᱠᱷᱟᱱ ᱜᱮ ᱳᱵᱤᱭᱥ ᱦᱮᱸ ᱢᱤᱫᱴᱤᱡ ᱵᱟᱨ ᱢᱤᱫ ᱵᱟᱨ ᱦᱚᱲ ᱦᱮᱸ ᱛᱚᱠᱷᱚᱱ ᱠᱷᱟᱱ ᱜᱮ ᱦᱳᱭᱛᱳ ᱩᱱᱠᱩ ᱚᱱᱟ ᱪᱮᱛᱟᱱ ᱨᱮ ᱠᱩᱠᱞᱤ ᱛᱟᱦᱮᱱ ᱛᱟᱠᱚᱣᱟ᱾
ᱦᱮᱸ ᱵᱟᱲᱟᱭ ᱛᱮᱱᱟᱜ ᱟᱜᱽᱨᱚᱦᱚ ᱦᱩᱭᱩᱜ ᱛᱟᱠᱚᱣᱟ᱾
ᱦᱮᱸ᱾
ᱦᱮᱸ ᱱᱚᱝᱠᱟ ᱱᱚᱝᱠᱟ ᱠᱟᱛᱮᱜ ᱛᱮᱫ ᱜᱮ ᱚᱞ ᱪᱤᱠᱤ ᱦᱚᱸ ᱠᱮᱞᱟᱥ ᱟᱵᱚᱣᱟᱜ ᱥᱟᱱᱛᱟᱲ ᱥᱚᱢᱟᱡᱽ ᱦᱚᱸ ᱟᱨ ᱪᱮᱫ ᱵᱟᱹᱭ ᱵᱟᱹᱭᱛᱮ ᱞᱟᱦᱟᱭ ᱜᱮᱭᱟ
ᱛᱚᱵᱮ ᱧᱮᱞᱟᱠᱟᱱᱟ ᱡᱟᱦᱟᱸ ᱚᱞᱪᱤᱠᱤᱛᱮ ᱚᱱᱟ ᱡᱟᱦᱟᱸ ᱯᱚᱛᱚᱵ ᱠᱚ ᱦᱮᱱᱟᱜ ᱟᱥᱮ
ᱦᱮᱸ ᱦᱮᱸ᱾
ᱡᱟᱦᱟᱸ ᱥᱟᱬᱮᱥ, ᱥᱟᱬᱮᱥ ᱱᱩᱱᱟᱹᱜ ᱪᱮᱨᱦᱟ ᱢᱟᱱᱮ ᱵᱩᱡᱷᱟᱹᱜ-ᱟ, ᱡᱩᱫᱤ ᱯᱟᱲᱦᱟᱣ ᱟᱵᱮᱱ ᱥᱮ ᱱᱩᱱᱟᱹᱜ ᱪᱮᱨᱦᱟ ᱢᱟᱱᱮ ᱜᱚᱝᱠᱮ ᱠᱚᱦᱚᱸ ᱢᱮ ᱵᱟᱝ ᱵᱩᱡᱷᱟᱹᱣ ᱞᱟᱜ-ᱟ᱾ ᱱᱤᱡᱮᱢ ᱯᱟᱲᱦᱟᱣ ᱞᱮᱠᱷᱟᱱ ᱜᱮ ᱮᱫᱚᱢ ᱵᱩᱡᱽ ᱧᱟᱢᱟ᱾ ᱚᱱᱠᱟ ᱯᱩᱥᱴᱟᱹ ᱯᱩᱥᱴᱟᱹ ᱚᱞ ᱢᱮᱱᱟᱜ-ᱟ ᱚ ᱩᱱᱟᱹᱜ ᱩᱱᱟᱹᱜ ᱥᱩᱵᱤᱫᱟ᱾
ᱦᱩᱸ ᱦᱩᱸ᱾
ᱟᱨ ᱥᱟᱶᱦᱮᱫ ᱠᱚᱨᱮᱢᱟ ᱡᱚᱛᱚᱣᱟᱜ ᱜᱮ ᱦᱮᱱᱟᱜ ᱟᱵᱚᱣᱟᱜ ᱞᱟᱠᱪᱟᱨ ᱥᱟᱶᱦᱮᱫ ᱢᱟᱱᱮ ᱮᱠᱫᱚᱢ ᱟᱵᱚᱣᱟᱜ ᱥᱟᱱᱛᱟᱲ ᱠᱚᱣᱟᱜ ᱟᱨᱥᱤ᱾ ᱢᱟᱱᱮ ᱡᱚᱛᱚᱢ ᱧᱮᱞ ᱧᱟᱢᱟ ᱡᱟᱦᱟᱱᱟᱜ ᱜᱮᱢ ᱠᱷᱚᱡᱚᱜ-ᱟ ᱚᱱᱟ ᱜᱮᱢ ᱧᱮᱞ ᱧᱟᱢᱟ ᱥᱟᱶᱦᱮᱫ ᱨᱮ᱾ ᱩᱱᱟᱹᱜ ᱢᱟᱱᱮ ᱥᱩᱵᱤᱫᱟ ᱢᱟᱱᱮ ᱚᱸᱰᱮ ᱜᱮ ᱵᱟᱵᱚᱱ ᱥᱮᱴᱮᱨᱟ ᱫᱚᱦᱚ ᱥᱮᱴᱮᱨᱚᱜ ᱠᱟᱱᱟ ᱚᱱᱟᱛᱮ ᱡᱟᱦᱟᱸ ᱵᱚᱱ ᱵᱩᱡᱽ ᱫᱟᱲᱮᱭᱟᱜ ᱠᱟᱱᱟ᱾
ᱧᱮᱞᱵᱮᱱ ᱥᱟᱱᱛᱟᱲᱟᱜ ᱱᱚᱝᱠᱟᱱᱟᱜ ᱡᱟᱦᱟᱸ ᱟᱨ ᱪᱮᱫ ᱚᱱᱩᱥᱴᱷᱟᱱ ᱜᱮᱵᱮᱱ ᱞᱟᱹᱭ, ᱥᱚᱢᱢᱮᱞᱚᱱ ᱵᱮᱱ ᱞᱟᱹᱭ, ᱡᱟᱦᱟᱸ ᱡᱤᱱᱤᱥ ᱜᱮᱵᱮᱱ ᱞᱟᱹᱭ ᱡᱩᱢᱤᱫ ᱵᱮᱱ ᱞᱟᱹᱭ ᱥᱮ ᱞᱟᱠᱽᱪᱟᱨ ᱟᱠᱷᱲᱟ ᱵᱮᱱ ᱞᱟᱹᱭ ᱚᱱᱟ ᱡᱟᱭᱜᱟ ᱨᱮᱛᱚ ᱮ ᱥᱟᱱᱛᱟᱲ ᱛᱚ ᱥᱟᱱᱛᱟᱲ ᱦᱳᱭᱳᱜ ᱥᱮ ᱫᱤᱠᱩ ᱡᱟᱛᱤ ᱡᱟᱦᱟᱸᱭ ᱜᱮ ᱦᱳᱭᱳᱜ ᱦᱮᱸ ᱟᱵᱮᱱ ᱛᱚ ᱚᱱᱟ ᱡᱟᱭᱜᱟ ᱨᱮᱫᱚ ᱥᱮᱞᱮᱫᱚᱜ ᱦᱩᱭᱩᱜ ᱛᱟᱵᱮᱱᱟ ᱡᱟᱦᱟᱸ ᱡᱟᱹᱛᱤ ᱨᱮᱱ ᱦᱚᱲ ᱜᱮ ᱦᱮᱸ ᱛᱟᱨ ᱵᱟ ᱚᱱᱟ ᱡᱟᱭᱜᱟ ᱨᱮ ᱡᱩᱫᱤ ᱵᱟᱵᱮᱱ ᱥᱮᱞᱮᱫᱚᱜ-ᱟ ᱚᱱᱟ ᱵᱟᱵᱮᱱ ᱵᱩᱡ ᱫᱟᱲᱮᱭᱟᱜ-ᱟ ᱦᱮᱸ ᱮᱱᱛᱮᱫ ᱦᱩᱭᱩᱜ ᱠᱟᱱᱟ᱾ ᱚᱱᱠᱟ ᱥᱮᱞᱮᱫᱚᱜ ᱫᱚᱨᱠᱟᱨ ᱦᱮᱸ ᱚᱱᱟ ᱛᱟᱭᱚᱢ ᱨᱮ ᱜᱚᱵᱮᱥᱚᱱᱟ ᱫᱚᱨᱠᱟᱨ ᱦᱮᱸ ᱡᱳᱫᱤᱭᱳ ᱧᱮᱞ ᱵᱮᱱ ᱡᱚᱢᱥᱤᱢ ᱵᱤᱱᱛᱤ ᱨᱮ ᱟᱵᱚ ᱥᱟᱱᱛᱟᱲᱟᱜ ᱡᱚᱛᱚ ᱠᱤᱪᱷᱩ ᱚᱞ ᱢᱮᱱᱟᱜ-ᱟ᱾
ᱦᱮᱸ᱾
ᱵᱳᱭ ᱨᱮ ᱯᱟᱲᱦᱟᱣ ᱟᱨ ᱢᱤᱫᱴᱤᱡ ᱚᱸᱰᱮ ᱟᱸᱡᱚᱢ
ᱦᱩᱸ ᱨᱚᱲ ᱜᱟᱞᱢᱟᱨᱟᱣ ᱟᱹᱰᱤ ᱛᱚᱯᱷᱟᱛ ᱜᱮᱭᱟ᱾ ᱦᱮᱸ
ᱟᱫᱚ ᱱᱚᱜ-ᱚᱭ ᱠᱟᱜᱮ ᱟᱨ ᱪᱮᱫ ᱥᱮᱞᱮᱫᱚᱜ ᱦᱩᱭᱩᱜ-ᱟ ᱦᱮᱸ᱾ ᱦᱚᱲᱠᱚ ᱵᱩᱡᱷᱟᱹᱣ ᱠᱚ ᱦᱩᱭᱩᱜᱼᱟ᱾ ᱡᱚᱛᱚ ᱡᱤᱱᱤᱥ ᱨᱮ ᱡᱚᱛᱚ ᱡᱤᱱᱤᱥ ᱜᱮ ᱚᱞ ᱛᱟᱦᱮᱱ ᱨᱮᱦᱚᱸ ᱚᱱᱟ ᱫᱚ ᱵᱟᱢ ᱯᱟᱲᱦᱟᱣ ᱞᱮᱠᱷᱟᱱ ᱛᱚ ᱟᱨ ᱵᱟᱝ ᱦᱩᱭᱩᱜ-ᱟ ᱥᱮ᱾
ᱦᱮᱸ ᱟᱨᱚ ᱟᱵᱚᱨᱮᱱ ᱦᱟᱯᱲᱟᱢ ᱠᱚ ᱦᱮᱱᱟᱜ ᱠᱚᱣᱟ᱾ ᱩᱱᱠᱩ ᱥᱟᱞᱟᱜ ᱦᱚᱸ ᱫᱩᱲᱩᱵ ᱢᱮᱥᱟ ᱟᱹᱰᱤ ᱫᱚᱨᱠᱟᱨ ᱠᱟᱱᱟ ᱪᱮᱫᱟᱜ ᱥᱮ ᱩᱱᱠᱩ ᱴᱷᱮᱱ ᱦᱚᱸ ᱟᱹᱰᱤᱜᱟᱱ ᱠᱟᱛᱷᱟ ᱜᱮᱵᱚᱱ ᱥᱮᱬᱟᱭᱟ᱾ ᱩᱱᱠᱩ ᱦᱚᱸ ᱟᱹᱰᱤ ᱜᱟᱱ ᱠᱟᱛᱷᱟ ᱠᱚ ᱞᱟᱹᱭ ᱟᱠᱚ ᱵᱩᱡᱷᱟᱹᱣᱱᱟ ᱵᱚᱱᱟ ᱠᱚ ᱩᱱᱠᱩ ᱦᱚᱸ